ᱦᱮ-ᱞᱳ ᱾
ᱦᱮᱸ, ᱞᱟᱹᱭᱫᱟᱹᱧ ᱨᱚᱲ ᱟᱸᱡᱚᱢᱚᱜ ᱠᱟᱱᱟ?
ᱦᱳᱭ, ᱟᱸᱡᱚᱢᱚᱜ ᱠᱟᱱᱟ ᱾
ᱚᱻ
ᱱᱟᱯᱟᱭ ᱵᱟᱲᱟ ᱜᱮᱛᱚ?
ᱴᱷᱮᱡ ᱦᱮᱸ, ᱱᱟᱯᱟᱭ ᱵᱟᱲᱟ ᱜᱮ ᱾
ᱟᱪ-ᱪᱷᱟ, ᱪᱮᱫ ᱠᱚᱢ ᱪᱤᱠᱟᱹᱭᱮᱫᱟ?
ᱟᱨ ᱱᱤᱛᱚᱜ ᱫᱚ ᱪᱮᱫ ᱦᱚ ᱵᱟᱝᱜᱮ, ᱚᱲᱟᱜ ᱠᱚᱨᱮ ᱜᱮ ᱢᱤᱱᱟᱹᱧᱟ ᱾
ᱟᱪ-ᱪᱷᱟ ᱡᱚᱢ ᱵᱟᱲᱟ ᱼᱼ
ᱦᱮᱸ ᱵᱟᱡᱟᱨ, ᱦᱮᱸ ᱡᱚᱢ ᱵᱟᱲᱟ ᱦᱩᱭ ᱠᱟᱱᱟ ᱛᱤᱠᱤᱱ ᱵᱮᱲᱟ ᱾
ᱟᱸᱪ-ᱪᱷᱟᱸ ᱾
ᱵᱟᱡᱟᱨ ᱥᱮᱜ ᱦᱟᱸᱜ ᱪᱟᱞᱟᱣ ᱦᱳᱭᱳᱜᱼᱟ ᱟᱨ ᱠᱟᱹᱴᱤᱡ ᱯᱚᱨᱮ ᱾
ᱟᱪ-ᱪᱷᱟᱸ
ᱦᱮᱸ, ᱮᱜᱽᱨᱳᱞ ᱞᱮ ᱵᱮᱱᱟᱭᱟ ᱮᱜᱽᱫᱚᱢ ᱾
ᱟᱪ-ᱪᱷᱟ, ᱮᱹᱜᱽᱨᱳᱞ ᱾
ᱦᱩᱸ, ᱦᱮᱸ ᱚᱱᱟ ᱛᱤᱨ ᱜᱮ ᱠᱟᱹᱴᱤᱡ ᱥᱟᱢᱟᱱ ᱠᱚ ᱟᱹᱜᱩ ᱦᱳᱭᱳᱜᱼᱟ ᱾ ᱦᱮᱸ, ᱢᱚᱭᱫᱟ ᱫᱚ ᱢᱮᱱᱟᱜ ᱜᱮᱭᱟ ᱵᱟᱨᱯᱚᱛᱤ ᱥᱟᱢᱟᱱ ᱾
ᱟᱪ-ᱪᱷᱟᱸ ᱾ ᱵᱷᱟᱜᱮᱹ ᱜᱮ ᱛᱟᱦᱞᱮ, ᱟᱞᱮ ᱦᱚᱸ ᱫᱚᱝ ᱥᱟᱱᱟ ᱞᱤᱫᱮᱭᱟ ᱢᱤᱫ ᱫᱤᱱ ᱟᱫᱚ ᱤᱧ ᱫᱚ ᱵᱟᱝ ᱢᱤᱫᱴᱟᱝ ᱜᱟᱛᱮᱹ ᱠᱚᱲᱟ ᱢᱮᱱᱟᱭᱟ ᱢᱮᱹᱥ ᱨᱮ, ᱩᱱᱤ ᱩᱱᱤᱜᱤ ᱮᱠᱞᱟ ᱜᱮᱭ ᱵᱮᱱᱟᱣ ᱞᱮᱫᱟᱭ, ᱵᱮᱱᱟᱣ ᱠᱟᱛᱮ ᱤᱥᱤᱱ ᱞᱮᱫᱟᱭ ᱾ ᱟᱨ ᱞᱟᱹᱭᱠᱮᱭᱟ ᱟᱫᱚ ᱥᱮᱫᱤᱱ ᱛᱟᱲᱟᱛᱟᱲᱤ ᱦᱮᱡ ᱠᱟᱛᱮ ᱨᱮᱸᱜᱮᱡ ᱞᱮᱫᱤᱫᱤᱧᱟ ᱠᱞᱟᱥ ᱠᱷᱚᱱ ᱰᱟᱹᱝᱨᱤ ᱡᱚᱢ ᱠᱤᱫᱟᱹᱧ ᱵᱟᱫᱽ ᱨᱮ, ᱠᱤᱨᱤᱧ ᱠᱟᱛᱮᱜ, ᱟᱫᱚ ᱡᱚᱢ ᱠᱮᱫᱟᱭ, ᱵᱮᱱᱟᱣ ᱠᱟᱛᱮᱜ ᱾
ᱦᱚ ᱾ ᱦᱮᱸ, ᱠᱤᱨᱤᱱ ᱛᱮ, ᱮᱛᱚ ᱫᱟᱢ ᱾ ᱢᱟᱱᱮ ᱠᱟᱴᱤᱡ ᱧᱚᱜ, ᱵᱷᱟᱜᱤ ᱧᱚᱜ ᱡᱚᱢ ᱥᱟᱱᱟ ᱢᱮ ᱾
ᱱᱤᱛᱚᱜ ᱢᱟ, ᱜᱮᱥ ᱪᱟᱵᱟ ᱟᱠᱟᱱ ᱛᱮ ᱾ ᱟᱞᱮᱭᱟ ᱢᱚᱱᱮ, ᱢᱚᱱᱮ ᱦᱩᱭᱩᱜ ᱠᱟᱱᱟ ᱾ᱡᱮ, ᱫᱟᱜ, ᱫᱟᱭ ᱫᱤᱭᱮ ᱫᱟᱜ ᱫᱟᱭ ᱫᱤᱱᱚᱢ ᱜᱮ, ᱢᱚᱱᱮᱭᱮᱫ ᱛᱟᱦᱮ, ᱸ ᱛᱮᱦᱮᱱ ᱠᱷᱤᱪᱤᱲᱤ ᱵᱮᱱᱟᱣ ᱟᱵᱚᱱ ᱾ ᱥᱚᱨᱮ ᱞᱮ ᱾ ᱟᱫᱚ, ᱫᱟᱜ ᱫᱟᱭ, ᱜᱮᱥ ᱢᱟ ᱪᱟᱵᱟ ᱦᱤᱡᱩᱜ ᱟᱠᱟᱱ, ᱛᱟᱞᱮᱭᱟ ᱾ ᱟᱫᱚ ᱵᱟᱝ ᱦᱩᱭᱩᱜ ᱠᱟᱱᱟ ᱾
ᱮᱼᱦᱮᱸᱻᱢ ᱾ ᱜᱮᱥ ᱨᱮᱱᱟᱜ, ᱫᱟᱢ ᱵᱟᱹᱲᱛᱤᱭ ᱟᱠᱟᱱᱟ ᱛᱚ ᱾
ᱦᱳᱭ, ᱢᱤᱫ ᱢᱟᱥ ᱵᱟᱝ, ᱪᱟᱞᱟᱣ ᱞᱮᱱᱟ ᱾ ᱜᱮᱥ, ᱥᱟᱦᱮᱵ ᱪᱟᱵᱟ ᱦᱤᱡᱩᱜ ᱠᱟᱱ, ᱛᱟᱞᱮᱭᱟ ᱾ ᱟᱫᱚ, ᱚᱱᱟ ᱜᱮ ᱫᱤᱱᱟᱹᱢ ᱦᱤᱞᱳᱜ, ᱟᱞᱩ, ᱟᱞᱩ ᱵᱷᱟᱛᱮ, ᱫᱟᱠᱟ ᱞᱮ ᱡᱚᱢ ᱮᱫᱟ, ᱟᱞᱩ ᱥᱤᱯᱤ ᱫᱟᱠᱟ
ᱳᱼ, ᱵᱟᱵᱟ ᱪᱮᱫ ᱠᱚᱥᱴᱚ? ᱦᱟᱸᱦᱟᱸᱦᱟᱸᱧ ᱾ ᱥᱟᱸᱧᱼ, ᱯᱟᱸᱡᱟ ᱪᱟᱞᱟᱜ ᱯᱮ, ᱯᱟᱸᱡᱟ ᱾
ᱚᱦᱼ, ᱟᱯᱮ ᱱᱚᱛᱮ, ᱢᱟ ᱥᱟᱦᱟᱱ ᱫᱚ, ᱵᱟᱝ? ᱱᱟᱢ ᱜᱮᱭᱟ ᱥᱮ ᱾
ᱚᱱᱮ ᱜᱮᱛᱚ, ᱯᱟᱸᱡᱟ ᱦᱩᱭᱩᱜ ᱛᱟᱯᱮᱭᱟ ᱾ ᱯᱷᱟᱨᱟᱢ ᱪᱟᱞᱟᱜ ᱯᱮ, ᱯᱷᱟᱨᱟᱢ, ᱯᱷᱟᱨᱟᱢ ᱠᱷᱚᱱᱟᱜ, ᱢᱟᱜ ᱟᱹᱜᱩ ᱠᱟᱛᱮᱜ, ᱟᱫᱚ ᱪᱚᱸᱫᱟᱭ ᱦᱩᱭᱩᱜ ᱛᱟᱯᱮᱭᱟ ᱾
ᱸ
ᱟᱫᱚ ᱠᱟᱹᱴᱤᱡ, ᱠᱷᱟᱨᱴᱤ ᱵᱮᱥᱤ ᱜᱮᱭᱟ ᱾
ᱦᱳᱭ ᱾
ᱦᱩᱸ
ᱪᱟᱞᱟᱣ ᱦᱩᱭᱩᱜᱼᱟ ᱾ ᱛᱟᱦᱚᱞᱮ, ᱟᱠᱟ ᱥᱮ, ᱤᱧ ᱦᱚᱸ ᱵᱟᱝ ᱵᱟᱰᱟᱭᱟᱧ? ᱪᱮᱫ ᱦᱚᱸ ᱵᱟᱝ, ᱜᱤᱛᱤ, ᱜᱤᱛᱤ ᱪᱮᱫ ᱦᱚᱸ ᱵᱟᱝ? ᱜᱤᱛᱤ, ᱜᱤᱛᱤ ᱢᱩᱵᱷᱤᱧ, ᱧᱮᱞᱮᱫ ᱛᱟᱦᱮᱸ ᱢᱤᱫᱴᱟᱝ ᱾
ᱪᱮᱫ ᱢᱩᱵᱷᱤ?
ᱟᱞᱯᱷᱟ ᱾
ᱚᱼ, ᱟᱞᱯᱷᱟ! ᱧᱩᱛᱩᱢ ᱨᱮᱜᱮ ᱚᱨᱟ ᱾
ᱪᱮᱫ?
ᱦᱮᱸ
ᱢᱟᱱᱮ, ᱞᱮᱜ ᱟᱹᱧ ᱱᱚᱣᱟ ᱧᱩᱛᱩᱢ, ᱮᱛᱚ ᱧᱩᱛᱩᱢ ᱠᱟᱱᱟ ᱯᱩᱨᱟᱹ᱾ ᱢᱟᱱᱮ, ᱚᱨᱟ ᱯᱷᱟᱨᱢᱤᱝᱚᱜ ᱢᱟ, ᱧᱩᱛᱩᱢ ᱾
, ᱟᱞᱯᱷᱟ, ᱟᱞᱯᱷᱟ ᱾ ᱱᱚᱣᱟᱛᱮ, ᱢᱤᱫᱴᱟᱝ ᱯᱷᱨᱢᱩᱞᱟ. ᱩᱭᱟᱦᱟᱨ ᱠᱮᱫᱟ᱾ ᱟᱞᱯᱷᱟ, ᱵᱤᱴᱟ., ‌ ᱜᱟᱢᱟ ᱾ ᱩᱭᱦᱟᱨ ᱧᱟᱢ ᱠᱮᱜᱟᱸᱧ ᱾
ᱦᱳᱭ, ᱦᱳᱭ, ᱦᱳᱭ ᱾ ᱢᱮᱛᱷ ᱨᱮᱱᱟᱜ ᱥᱮ?
ᱦᱤᱲᱤᱧ , ᱤᱧ ᱥᱩᱫᱷᱩ ᱚᱱᱟ, ᱛᱮᱜᱤᱧ ᱩᱭᱦᱟᱹᱨ ᱠᱮᱫᱼᱟ ᱾ ᱢᱮᱱ ᱟᱨ ᱢᱮᱛᱷ ᱵᱟᱝ, ᱦᱟᱛᱟᱣ ᱠᱷᱟᱛᱤᱨ ᱾ ᱠᱷᱟᱛᱤᱨ ᱜᱮᱛᱚ, ᱤᱧ ᱢᱟ ᱮᱴᱟᱜ ᱥᱟᱵᱡᱮᱠᱴ, ᱤᱧ ᱦᱟᱛᱟᱣ ᱠᱮᱫ-ᱟ ᱾
ᱥᱩᱡᱤ ᱦᱩᱭᱩᱜ ᱟ ᱤ
ᱟᱪᱪᱷᱟ ᱾
ᱩᱸᱻ ᱾
ᱦᱮᱞᱳ ᱾
ᱦᱮ ᱾
ᱦᱮᱸᱻ, ᱛᱟᱨᱯᱚᱨᱮ, ᱛᱟᱦᱚᱞᱮ ᱤᱭᱟᱹ, ᱛᱤᱱ, ᱟᱯᱮ ᱛᱤᱱ ᱦᱚᱲ? ᱛᱟᱦᱮᱱ ᱜᱮᱭᱟ ᱯᱮ ᱢᱮᱥ ᱨᱮ,
ᱟᱞᱮ ᱢᱮᱥ‌ ᱨᱮ ᱟᱞᱮ ᱴᱳᱴᱟᱞ ᱛᱟᱦᱮᱱ ᱜᱮᱭᱟᱞᱮ ᱪᱷᱚ ᱡᱚᱱ᱾ ᱮᱠ ᱫᱩᱭ ᱛᱤᱱ ᱪᱟᱨ ᱯᱟᱸᱪ ᱪᱷᱚ ᱡᱚᱱ ᱦᱮᱸ ᱪᱷᱚ ᱡᱚᱱ,
ᱟᱪᱪᱷᱟ ᱟᱯᱮ ᱢᱚᱫᱽᱫᱮ ᱜᱮ ᱡᱚᱛᱚ ᱦᱚᱲ ᱥᱤᱱᱤᱭᱟᱨ ᱜᱮ ᱠᱚ ᱥᱮ ᱢᱤᱫ ᱥᱟᱶᱛᱮ ᱡᱷᱚᱛᱚ,
ᱦᱮ ᱡᱷᱚᱛᱚ ᱵᱟᱝ ᱡᱷᱚᱛᱚ ᱜᱮ ᱥᱤᱱᱤᱭᱟᱨ᱾
ᱥᱤᱱᱤᱭᱟᱨ ᱵᱚᱞᱛᱮ ᱢᱟᱱᱮ ᱟᱢ ᱥᱟᱶᱛᱮ ᱡᱟᱦᱟᱸᱭ ᱠᱚ ᱟᱢ ᱨᱮᱱ ᱵᱮᱪᱢᱮᱴ ᱠᱟᱱᱟ ᱠᱚ ᱥᱮ,
ᱵᱟᱝ ᱵᱟᱝ ᱤᱧ ᱨᱮᱱ ᱵᱮᱥᱢᱮᱴ ᱵᱟᱝ‌ ᱠᱟᱱᱟ‌ ᱠᱚ ᱡᱷᱚᱛᱚ ᱤᱧ ᱠᱷᱟᱱ ᱪᱮᱛᱟᱱ‌ ᱠᱞᱟᱥ᱾
ᱟᱪᱪᱷᱟ,
ᱩᱱᱠᱩ ᱡᱷᱚᱛᱚ ᱥᱤᱠᱥ ᱥᱮᱢ ᱨᱮᱢ ᱠᱟᱱᱟ ᱠᱚ ᱤᱧ ᱛᱮᱜ ᱯᱷᱳᱨ ᱥᱮᱢ᱾
ᱟᱪᱪᱷᱟ᱾
ᱦᱩᱸ, ᱪᱮᱫ ᱮᱢ ᱪᱤᱠᱟᱹᱭᱟ ᱵᱟᱠᱚ ᱧᱟᱢᱚᱜ ᱠᱟᱱᱟ ᱠᱮᱞᱟᱥᱢᱮᱴ ᱠᱚ ᱡᱟᱶᱟᱭ ᱪᱟᱵᱟᱜ ᱠᱟᱱᱟ‌,
ᱟᱪᱪᱷᱟ
ᱠᱩᱲᱤ ᱜᱤᱫᱽᱨᱟᱹ ᱫᱚ ᱵᱟᱹᱱᱩᱜ ᱠᱟᱜᱞᱮᱭᱟ ᱡᱟᱹᱥᱛᱤ ᱠᱚᱢ ᱜᱮᱭᱟᱞᱮ᱾ ᱵᱟᱨ ᱦᱚᱲ ᱫᱚ ᱰᱤ ᱮᱞ ᱮᱰ ᱠᱤᱱ ᱠᱚᱨᱟᱣᱮᱫ ᱛᱟᱦᱮᱱᱟ ᱛᱚ ᱢᱤᱫ ᱦᱚᱲᱟᱜ ᱫᱚ ᱠᱚᱢᱯᱞᱤᱴ ᱮᱱ ᱛᱟᱭᱟ ᱢᱚᱱᱮ‌ ᱦᱚᱭ, ᱟᱨ ᱤᱧ ᱫᱚ ᱠᱚᱞᱮᱡᱽ ᱤᱧ ᱠᱚᱨᱟᱣᱮᱫᱼᱟ᱾
ᱟᱪᱪᱷᱟ,
ᱤᱭᱮᱥ᱾
ᱦᱩᱸ ᱱᱟᱯᱟᱭ ᱵᱟᱲᱟ ᱜᱮ ᱟᱨ‌ ᱪᱮᱫ‌ ᱟᱢ ᱟᱢ, ᱠᱚᱞᱮᱡᱽ ᱮᱢ ᱠᱚᱨᱟᱣ ᱮᱫᱟ ᱩᱱᱠᱩ ᱰᱤ ᱮᱞ ᱮᱰ ᱥᱮ ᱡᱟᱦᱟᱸᱭ ᱜᱮ ᱡᱟᱦᱱᱟᱜ ᱠᱚᱨᱟᱣ ᱜᱮ ᱫᱚ ᱦᱩᱭᱩᱜᱼᱟ᱾
ᱴᱷᱤᱠ ᱟᱫᱚ ᱦᱮ ᱰᱤᱭᱮ ᱞᱮᱴ᱾ ᱠᱚᱨᱟᱣ ᱠᱟᱛᱮᱜ ᱟᱨᱦᱚᱸ ᱞᱟᱹᱭ ᱛᱮᱡ ᱮ ᱛᱮᱡ ᱛᱤᱧ ᱜᱚᱜ ᱱᱮ ᱠᱳ ‌ᱵᱷᱩᱨᱛᱤ ᱮ ᱮᱜ ᱠᱟᱱ ᱚᱸᱰᱮ ᱥᱩᱨ ᱜᱮ ᱫᱚᱦᱚ ᱥᱮ ᱠᱳ ᱲᱟᱜ ᱠᱷᱚᱱᱮ᱾
ᱟᱪᱪᱷᱟ ᱪᱮᱜ ᱛᱮᱭ ᱰᱤᱭᱮ ᱞᱮᱴ ᱫᱟᱭ ᱥᱟᱱᱛᱟᱞᱤ ᱛᱮ ᱜᱮ᱾
ᱦᱮᱸ ᱚᱱᱟ ᱜᱮ ᱡᱟᱹᱥᱛᱤ ᱵᱟᱹᱧ ᱨᱚᱯᱚᱲ ᱵᱟᱲᱟᱜ ᱜᱮᱭᱟ ᱩᱱᱤ‌ ᱥᱟᱣᱛᱮ᱾ ᱟᱞᱮ ᱡᱩᱫᱤ ᱡᱟᱦᱟᱸ ᱱᱟᱜ ᱠᱩᱼᱠᱩ ᱫᱚᱨᱠᱟᱨ ᱛᱟᱦᱮᱸᱱ ᱛᱟᱭ ᱠᱷᱟᱱ ᱛᱚᱠᱷᱚᱱᱮ ᱯᱷᱳᱱᱟ ᱵᱟᱠᱷᱟᱱ ᱵᱟᱝᱮ ᱯᱷᱳᱱᱟ ᱟᱨ ᱤᱧ ᱢᱟ ᱯᱷᱚᱱ ᱜᱮ ᱵᱟᱝᱤᱧ ᱯᱷᱳᱱᱟ᱾ ᱪᱮᱜ ᱫᱚᱨᱠᱟᱨ ᱢᱮᱱᱟᱜ ᱛᱟᱭᱟ ᱡᱤ ᱫᱚᱨᱠᱟᱨ ᱜᱮ ᱵᱟᱹᱪᱩᱜ-ᱟ᱾
ᱟᱪᱪᱷᱟ ᱟᱯᱮ ᱱᱚᱛᱮ ᱢᱟ ᱞᱟᱹᱭ ᱠᱮᱫᱟᱢ ᱯᱷᱨᱟᱢ ᱢᱮᱱᱟᱜ-ᱟ ᱯᱷᱚ ᱯᱷᱨᱟᱢ ᱫᱟᱜ ᱥᱮ?
ᱯᱷᱟᱨᱟᱢ ᱵᱟᱢ ᱵᱟᱲᱟᱭᱟ ᱵᱟᱢ ᱧᱮᱞ ᱠᱟᱜ-ᱟ ᱥᱮ ᱯᱷᱟᱨᱟᱢ,
ᱵᱟᱝ ᱜᱮ᱾
ᱟ ᱻᱟᱞᱮ ᱟᱞᱮ ᱼᱟᱞᱮ ᱱᱚᱛᱮ ᱨᱮᱫᱚ ᱟᱞᱮ ᱮᱜ ᱚᱱᱟ ᱥᱟᱭᱤᱰ ᱨᱮᱫᱚ ᱵᱟᱹᱧ ᱵᱟᱰᱟᱭᱟ ᱠᱤᱱᱛᱩ ᱟᱞᱮ ᱱᱚᱛᱮ ᱱᱚᱣᱟ ᱥᱟᱭᱤᱰ ᱨᱮᱫᱚ ᱱᱚᱣᱟ ᱤᱭᱟᱹ ᱯᱷᱟᱨᱟᱢ ᱢᱮᱱᱟᱜ ᱟᱠᱟᱜ-ᱟ ᱯᱷᱟᱨᱟᱢ ᱱᱟᱜ ᱧᱩᱛᱩᱢ ᱜᱮᱛᱩᱧ ᱦᱤᱲᱤᱧ ᱠᱟᱜ-ᱟ᱾ ᱟᱻᱟᱞᱮ ᱱᱚᱛᱮ ᱫᱚ ᱚᱱᱟ ᱫᱚ ᱵᱟᱝ ᱜᱮ᱾ ᱯᱚᱞᱴᱤ ᱯᱷᱚᱨᱚᱢ ᱠᱚᱫᱚ ᱵᱟᱝᱟ ᱢᱟᱱᱮ ᱱᱚᱝᱠᱟ ᱜᱮ ᱪᱟᱥ ᱵᱟᱥ, ᱪᱟᱥ ᱵᱟᱲᱟᱭ ᱜᱮᱭᱟ ᱠᱚ ᱰᱟᱹᱝᱨᱤ ᱠᱚ ᱢᱮᱨᱚᱜ ᱰᱟᱹᱝᱨᱤ ᱠᱚ ᱢᱮᱱᱟᱜ ᱠᱚᱣᱟ ᱵᱩᱡᱷᱟᱹᱣᱮᱜ-ᱟᱢ ᱛᱚ᱾ ᱪᱮᱜ ᱠᱚᱪᱚ ᱠᱚ ᱪᱟᱥ ᱵᱟᱲᱟᱭ ᱜᱮᱭᱟ ᱫᱟᱨᱮ ᱱᱟᱹᱲᱤ ᱠᱚ ᱢᱮᱱᱟᱜ-ᱟ᱾ ᱟᱨ ᱱᱚᱰᱮ ᱟᱞᱮ ᱨᱮᱱ ᱦᱚᱸ ᱫᱚ ᱚᱱᱟ ᱫᱚ ᱤᱭᱟᱹ ᱢᱤᱫᱴᱟᱝ ᱫᱚ᱾ ᱠᱷᱚᱱ ᱛᱟ ᱯᱷᱟᱨᱟᱢ ᱠᱚ ᱧᱩᱛᱩᱢ ᱠᱟᱜ-ᱟ ᱚᱱᱟᱢᱟ ᱛᱟᱦᱮᱸᱱ ᱜᱮᱭᱟ᱾ ᱟᱨ ᱢᱤᱫᱴᱮᱱ ᱫᱚ ᱢᱮᱱᱟᱜ ᱠᱟᱜ ᱚᱱᱛᱮ ᱨᱮ ᱫᱚ ᱦᱟᱹᱠᱩ ᱠᱚᱠᱚ ᱪᱟᱥ ᱠᱚ ᱜᱮᱭᱟ ᱴᱚᱢᱮᱴᱳ ᱫᱟᱨᱮ ᱠᱚ ᱢᱤᱫᱴᱟᱝ ᱨᱚᱦᱚᱭ ᱜᱮᱭᱟ ᱠᱚ ᱩᱞ ᱫᱟᱨᱮ ᱠᱚ ᱢᱮᱱᱟᱜ-ᱟ᱾ ᱥᱮ ᱟᱨᱚ ᱫᱟᱨᱮ ᱠᱚ ᱯᱚᱞᱴᱤ‌ ᱯᱷᱚᱨᱚᱢ ᱫᱚ ᱤᱧ ᱫᱚ ᱵᱟᱹᱧ ᱵᱟᱰᱟᱭᱟ ᱚᱠᱟ ᱥᱮᱜ ᱨᱮ᱾
ᱚᱱᱟ ᱚᱱᱟ ᱡᱚ ᱵᱤᱞᱤ ᱨᱮᱱᱟᱜ ᱫᱟᱨᱮ ᱠᱩᱜᱮ ᱢᱟᱜ ᱪᱟᱵᱟ ᱵᱟᱣᱟ ᱥᱮ ᱪᱮᱜ?
ᱪᱮᱫᱟᱜ ᱠᱚ ᱢᱟᱜ ᱚᱪᱚᱭᱟ ᱚᱱᱟ ᱠᱚᱫᱚ ᱦᱟᱸᱵᱮ ᱡᱟᱦᱟᱸ ᱫᱟᱨᱮ ᱦᱚᱭᱛᱚ ᱨᱟᱯᱩᱫ ᱠᱟᱱᱟ ᱤᱭᱟᱹ ᱟᱠᱟᱱᱟ᱾ ᱚᱱᱟ ᱠᱚᱢ ᱟᱹᱜᱩᱭᱟ᱾
ᱩᱱᱟᱹᱜ ᱜᱟᱱ ᱫᱟᱨᱮ ᱫᱚ, ᱟᱫᱚ ᱵᱟᱝ ᱠᱷᱟᱱ᱾
ᱟᱪᱪᱷᱟ᱾
ᱚᱱᱟ ᱫᱚ ᱢᱤᱫᱴᱟᱝ ᱟᱭᱰᱤᱭᱟ ᱟᱭᱰᱤᱭᱟ ᱞᱟᱜᱟᱣ ᱦᱩᱭᱩᱜ ᱛᱟᱢᱟ᱾
ᱪᱮᱜ ᱟᱭᱰᱤᱭᱟ?
ᱡᱮᱢᱚᱱ ᱢᱚᱱᱮ ᱠᱟᱜ ᱢᱮ ᱟᱯᱮ ᱡᱩᱫᱤ ᱥᱟᱱ ᱞᱟᱜᱟᱜ ᱛᱟᱯᱮᱭᱟ ᱟᱯᱮ ᱫᱚ ᱯᱮ ᱧᱮᱞ ᱜᱮᱭᱟ᱾ ᱴᱤᱠ ᱡᱮᱢᱚᱱ ᱟᱯᱮᱼᱼ ᱢᱚᱱᱮ ᱠᱟᱜ ᱢᱮ ᱭᱩᱱᱤᱵᱷᱟᱨᱥᱤᱴᱤ ᱥᱮᱱ ᱨᱮᱛᱚ, ᱢᱚᱱᱮ ᱠᱟᱜ ᱯᱮ ᱩᱞ ᱫᱟᱨᱮ ᱟᱹᱰᱤ ᱜᱟᱱ ᱢᱮᱱᱟᱜ ᱛᱟᱯᱮᱭᱟ ᱴᱷᱤᱠ ᱜᱮᱭᱟ᱾
ᱦᱮᱸ᱾
ᱟᱹᱰᱤ ᱜᱟᱱ ᱫᱟᱨᱮ ᱦᱟᱱᱟ ᱱᱟᱶᱟ ᱫᱟᱨᱮ ᱢᱮᱱᱟᱜ-ᱟ ᱥᱩᱫᱩ ᱩᱞ ᱫᱟᱨᱮ ᱫᱚ ᱵᱟᱝᱼᱟ, ᱢᱟᱱᱮ ᱠᱟᱹᱴᱤᱡ ᱱᱤᱝᱠᱟᱹ ᱠᱟᱹᱴᱤᱡ ᱡᱚᱝᱜᱚᱞ ᱴᱟᱭᱤᱯ᱾ ᱜᱮᱭᱟ ᱟᱫᱚ ᱢᱚᱱᱮ ᱠᱟᱜ ᱢᱮ ᱡᱩᱫᱤ ᱦᱚᱭ ᱫᱟᱜ ᱟᱠᱟᱜ-ᱟᱭ ᱟᱨ ᱛᱟᱨ ᱫᱚᱥᱟᱨ ᱫᱤᱱ ᱯᱮ ᱪᱟᱞᱟᱜ-ᱟ᱾ ᱛᱚ ᱧᱮᱞᱟ ᱯᱮ ᱡᱟᱸᱦᱟ ᱰᱮᱨ ᱠᱚ ᱨᱟᱹᱯᱩᱫ ᱠᱟᱱᱟ ᱚᱱᱟ ᱠᱚ ᱢᱟᱜ ᱟᱜᱩᱭᱟ ᱛᱚ ᱵᱩᱪ ᱠᱮᱫᱟᱢ ᱤᱱᱟᱹ ᱠᱷᱟᱱ ᱜᱮᱛᱚ ᱦᱩᱭᱮᱼᱼ ᱱᱟ ᱟᱞᱮ ᱦᱚᱸ ᱚᱱᱛᱮ ᱡᱟᱸᱦᱟᱭ ᱥᱟᱦᱟᱱ ᱯᱟᱸᱡᱟ ᱠᱚ ᱪᱟᱞᱟᱜ-ᱟ ᱥᱮ ᱦᱚᱭ ᱫᱟᱜ ᱫᱚᱥᱟᱨ ᱫᱤᱱ ᱠᱚ ᱪᱟᱞᱟᱜ-ᱟ᱾ ᱟᱨ ᱟᱹᱰᱤ ᱜᱟᱱ ᱠᱚ ᱟᱹᱜᱩᱭᱟ ᱥᱟᱦᱟᱱ᱾
ᱟᱸᱪᱪᱷᱟ ᱯᱮ ᱢᱟ ᱟᱯᱮ ᱚᱱᱛᱮ ᱢᱟ ᱟᱯᱼᱼ ᱴᱟᱜ ᱟᱢ ᱟᱠᱟᱨᱮ ᱥᱮ ‌ ᱯᱷᱚᱢ ᱥᱮ ᱚᱠᱟᱨᱮᱢ ᱞᱟᱹᱭ ᱫᱟ᱾ ᱦᱟᱱᱛᱮ ᱢᱮᱱᱟᱜ-ᱟ ᱛᱟᱦᱚᱞᱮ ᱟᱢ ᱢᱤᱫ ᱢᱤ ᱫᱤᱱ ᱦᱤᱡᱩᱜ ᱠᱟᱛᱮᱜ ᱟᱞᱮ ᱩᱸᱻ ᱱᱤ ᱤᱭᱟᱹ ᱩᱫᱩᱜ ᱟᱞᱮ ᱢᱮ ᱛᱟᱦᱞᱮ ᱟᱞᱮ ᱤᱧ ᱼᱼ
ᱮ ᱭᱟᱜ ᱟᱯᱮᱜ ᱭᱩᱱᱤᱵᱷᱟᱨᱥᱤᱴᱤ ᱚᱻ ᱚᱱᱟᱢᱼᱼ ᱤᱭᱟᱹ ᱚᱱᱛᱮ ᱜᱮᱛᱚ ᱢᱮᱱᱟᱜ-ᱟ ᱚᱱᱟ ᱪᱮᱜ ᱠᱚ ᱞᱟᱹᱭᱟ ᱡᱮᱱᱚ ᱚᱱᱛᱮ ᱢᱮᱞᱟ ᱦᱩᱭᱩᱜ ᱜᱮᱫᱚ ᱦᱟᱸᱯᱚᱭᱼᱼ ᱟᱨᱮ ᱭᱟᱨ ᱚᱱᱟ ᱨᱟᱥᱟ ᱛᱮᱜᱮ ᱛᱚ ᱪᱟᱞᱟᱜ ᱦᱩᱭᱩᱜ ᱜᱮᱭᱟ ᱦᱤᱲᱤᱧ ᱠᱤᱜ ᱤᱧ ᱟᱰᱤ‌ ᱡᱩᱨ ᱛᱮ ᱾ ᱟᱸᱻ ᱪᱮᱜ ᱠᱚ ᱞᱟᱹᱭ ᱜᱮᱭᱟ ᱜᱷᱳᱥᱼᱼ ᱯᱟᱲᱟ ᱥᱤ ᱥᱤ ᱠᱚ ᱞᱟᱹᱭ ᱜᱮᱭᱟ ᱚᱱᱛᱮ ᱱᱟᱜ ᱟᱯᱮ ᱦᱮᱸᱠ ᱚᱱᱛᱮ ᱨᱮᱜᱮ ᱛᱚ ᱢᱮᱞᱟ ᱦᱩᱭᱩᱜ ᱜᱮᱭᱟ ᱚᱱᱛᱮᱼᱼ ᱮᱜ ᱦᱳᱞᱤ ᱥᱚᱢᱚᱭ ᱢᱮᱞᱟ ᱦᱩᱭᱩᱜ ᱜᱮᱭᱟ ᱛᱚ ᱰᱳᱞ ᱢᱮᱞᱟ᱾
ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ ᱵᱟᱲᱟᱭ ᱜᱤᱭᱟᱹᱧ᱾
ᱦᱮᱸ ᱟᱫᱚ ᱚᱱᱛᱮ ᱚᱱᱛᱮ ᱨᱮ ᱦᱚᱲ ᱠᱚ ᱢᱮᱱᱟᱜ ᱠᱚ ᱩᱱᱠᱩ ᱥᱟᱱ ᱠᱚᱫᱚ ᱵᱟᱠᱚ ᱪᱚᱸᱫᱟᱭ ᱜᱤ᱾
ᱟᱪᱪᱷᱟ ᱚᱱᱛᱮ ᱨᱮᱱ ᱦᱚᱲ ᱥᱟᱱᱛᱟᱲ ᱦᱚᱲ ᱢᱮᱱᱟᱜ ᱠᱚᱣᱟ ᱚᱱᱛᱮ᱾
ᱵᱟᱝᱜᱮ ᱫᱤᱠᱩ ᱠᱚ ᱵᱟᱝ ᱠᱚ ᱪᱚᱫᱟᱭ ᱜᱮᱭᱟ ᱠᱟᱹᱴᱤᱪ᱾ ᱚᱠᱟ ᱠᱟᱹᱴᱤᱡ ᱤᱭᱟᱹ ᱠᱟᱹᱴᱤᱡ ᱩᱱᱟᱹᱜ ᱯᱟᱠᱟ ᱚᱲᱟᱜ ᱫᱚ ᱵᱟᱝ ᱟᱛᱟ᱾ ᱤᱧ ᱫᱚ ᱡᱟᱸᱦᱟ ᱨᱮᱜᱮᱢ ᱪᱟᱞᱟᱜᱼᱟ ᱠᱟᱴᱤᱡ ᱞᱳᱠᱟᱞ ᱦᱚᱲ ᱚᱚᱱᱰᱮ ᱨᱮᱱ ᱞᱳᱠᱟᱞ ᱦᱚᱲ ᱠᱟᱹᱴᱤᱡ ᱯᱷᱳᱚᱞᱳᱭ ᱦᱩᱭ ᱛᱟᱢᱟ᱾
ᱟᱪᱪᱷᱟ ᱚ ᱚᱱᱟ ᱜᱮᱛᱚ ᱞᱟᱹᱭ ᱫᱤᱧ᱾ ᱛᱟᱦᱚᱞᱮ ᱟᱢ ᱫᱚ ᱞᱳᱠᱟᱞ ᱦᱚᱲ ᱠᱟᱱᱟ ᱛᱟᱦᱮ ᱟᱢ ᱡᱤᱤᱱ ᱦᱤᱡᱩᱜᱼᱟᱢ ᱛᱟᱦᱮᱞᱮ᱾ ᱞᱟᱹᱭ ᱞᱮᱠᱷᱟᱱ ᱛᱟᱦᱚᱞᱮ ᱥᱟᱦᱟᱱ ᱪᱟᱞᱞᱟᱣ ᱦᱩᱭᱩᱜᱼᱟ ᱛᱟᱦᱚᱞᱮ᱾
ᱥᱟᱹᱨᱤ ᱠᱟᱛᱷᱟ ᱢᱮᱛ ᱢᱮ ᱤᱧ ᱫᱟᱲᱟᱱ ᱜᱮ ᱵᱟᱝᱟᱹᱧ ᱪᱟᱞᱟᱜ ᱜᱮᱭᱟ᱾ ᱢᱟᱱᱮ ᱡᱟᱦᱟᱱᱟ ᱠᱚ ᱫᱚᱨᱠᱟᱨ᱾ ᱫᱚᱨᱠᱟᱨ ᱵᱟᱝᱠᱷᱟᱱ ᱫᱚ ᱪᱤᱠᱟ ᱛᱮᱢ ᱪᱟᱞᱟᱜᱼᱟ ᱠᱤᱪᱷᱩ ᱫᱤᱱ ᱪᱟᱞᱟᱣ ᱞᱮᱱ ᱠᱷᱟᱱ ᱫᱚᱤᱧ ᱚᱱᱛᱮ᱾ ᱤᱧ ᱠᱷᱚᱱᱟᱜ ᱯᱨᱳᱜᱨᱟᱢ ᱛᱟᱸᱦᱮ ᱠᱟᱱ ᱛᱟᱭ ᱫᱚ ᱩᱱ ᱚᱱᱮ ᱤᱭᱟᱹᱭᱟ ᱪᱮᱫ ᱠᱚ ᱞᱟᱹᱭᱟ ᱟᱻᱩᱸ ᱪᱮᱫ ᱢᱚᱧᱪ ᱠᱚ ᱞᱟᱹᱭ ᱛᱚ ᱵᱤᱫᱥᱟᱜᱚᱨ ᱢᱚᱧᱪ ᱥᱮ ᱪᱮᱫ ᱢᱚᱧᱪ᱾
ᱟᱪᱪᱷᱟ ᱦᱮᱸ
ᱦᱮᱸ ᱦᱮᱸ ᱚᱸᱰᱮᱞᱮ ᱪᱟᱞᱟᱣ ᱞᱮᱱ ᱛᱟᱦᱮᱸᱜ ᱫᱚ᱾ ᱯᱨᱜᱨᱟᱢ ᱦᱩᱭᱩᱜ ᱠᱟᱱ ᱛᱟᱵᱚᱱ ᱠᱷᱟᱱ ᱩᱱ ᱥᱚᱢᱚᱭ ᱤᱧ ᱪᱟᱞᱟᱣ ᱞᱮᱱᱟ᱾ ᱦᱳᱭ ᱵᱟᱠᱷᱟᱱ ᱟᱯᱮᱜ ᱜᱮ ᱟᱯᱮᱜ ᱜᱮ ᱱᱛᱮ ᱫᱟᱬᱟᱱ ᱦᱤᱡᱩᱭ ᱛᱟᱯᱮ ᱤᱧᱤᱧ ᱤᱫᱤ ᱫᱟᱟᱲᱮᱭᱟᱯᱮᱭᱟ ᱯᱷᱟᱨᱟᱢ᱾
ᱟᱪᱪᱷᱟ ᱴᱷᱤᱠ ᱜᱮᱭᱟ᱾
ᱦᱳᱭ
ᱦᱳᱭ᱾
ᱠᱤᱱᱛᱩ ᱢᱟᱬᱟᱝ ᱨᱮ ᱠᱟᱹᱴᱤᱡ ᱠᱚᱱᱴᱟ ᱦᱩᱭᱩᱜ ᱛᱚᱢᱟ, ᱯᱟᱞᱮ ᱛᱚ ᱟᱢ ᱦᱮᱡᱮᱢ ᱞᱮᱱᱟᱢ ᱤᱧ ᱵᱟᱢ ᱧᱟᱢ ᱠᱤᱫᱤᱧᱟᱢ᱾ ᱤᱧ ᱜᱮ ᱵᱟᱪᱩᱜ ᱟᱠᱟᱫ ᱫᱤᱧᱟ᱾
ᱟᱪᱪᱷᱟ, ᱦᱮᱸ ᱢᱟᱲᱟᱝ ᱨᱮᱜᱮ ᱛᱟᱦᱚᱞᱮ ᱠᱚᱱᱴᱮᱠ ᱦᱩᱭᱩᱜᱼᱟ, ᱟᱢ ᱥᱟᱶ ᱛᱮ᱾
ᱦᱮᱸ᱾
ᱦᱳᱭ᱾
ᱵᱟᱠᱷᱟᱱ ᱫᱚ ᱥᱟᱦᱟᱱ ᱡᱟᱦᱟᱸ ᱵᱟᱠᱚ ᱧᱟᱢ ᱜᱮ, ᱥᱟᱦᱟᱱ ᱠᱚᱠᱚ ᱠᱤᱨᱤᱧ ᱜᱮ
ᱦᱳᱭ, ᱵᱟᱰᱟᱭ ᱜᱤᱭᱟᱹᱧ᱾ ᱦᱳᱭ ᱵᱟᱲ ᱟᱞᱮ ᱚᱱᱛᱮ ᱦᱚᱸ, ᱟᱞᱮ ᱚᱱᱛᱮ ᱦᱚᱸ ᱟᱞᱮ ᱚᱱᱛᱮ ᱦᱚᱸ ᱡᱚᱠᱷᱚᱱ ᱥᱟᱦᱟᱱ ᱵᱟᱝ ᱠᱚ ᱱᱟᱢ ᱜᱮ, ᱠᱤᱨᱤᱧ ᱜᱮᱭᱟ ᱠᱚ᱾ ᱢᱟᱱᱮ ᱟᱹᱰᱤ ᱦᱚᱲ ᱥᱟᱦᱟᱱ ᱠᱚ ᱛᱟᱨᱯᱚᱨᱮ ᱢᱟᱱᱮ ᱜᱩᱨᱤᱡ ᱠᱚ᱾ ᱚᱱᱟ ᱠᱚ ᱡᱟᱦᱟᱸ ᱠᱚ ᱤᱭᱟᱹ ᱜᱷᱩᱱᱴᱮ ᱠᱚ ᱵᱮᱱᱟᱣᱟ ᱫᱚ, ᱚᱱᱟ ᱠᱚᱦᱚᱸ ᱠᱤᱨᱤᱧ ᱜᱮᱭᱟ ᱠᱚ ᱟᱞᱮ ᱱᱚᱛᱮ᱾ ᱛᱟᱨᱯᱚᱨᱮ ᱞᱩᱵᱩᱜ, ᱞᱩᱵᱩᱜ ᱠᱚᱦᱚᱸ ᱠᱤᱨᱤᱧ ᱜᱮᱭᱟ ᱠᱚ᱾
ᱢᱟᱱᱮ ᱦᱳᱭ ᱞᱩᱵᱩᱜ ᱠᱚ, ᱵᱩᱥᱩᱠ ᱠᱚ, ᱡᱟᱦᱟᱸ ᱦᱮᱲᱮ ᱚᱱᱟ ᱠᱚ ᱡᱚᱛᱚ
ᱦᱮᱸ᱾
ᱥᱮ ᱢᱟᱞᱮ ᱱᱚᱛᱮ ᱜᱮ ᱯᱩᱨᱟᱹ ᱥᱮᱢ᱾ ᱟᱞᱮ ᱫᱚ ᱪᱮᱫ ᱟᱞᱮ ᱫᱚ ᱥᱟᱦᱟᱱ ᱢᱮᱱᱟᱜ ᱛᱟᱞᱮ ᱫᱚ, ᱴᱮᱱᱥᱚᱱ ᱵᱟᱱᱩᱜ ᱨᱟᱹᱵᱟᱝ ᱫᱤᱱ ᱦᱩᱭ ᱞᱮᱠᱷᱟᱱ ᱜᱮ ᱥᱟᱦᱟᱱ ᱞᱮ ᱟᱜᱩᱭᱟ᱾ ᱢᱟᱨᱮ ᱚᱲᱟᱜ ᱨᱮᱱᱟᱜ ᱢᱟᱫ ᱠᱚ ᱟᱹᱰᱤᱜᱮ ᱩᱰᱩᱠ ᱠᱟᱱᱟ ᱥᱮ ᱱᱟᱶᱟᱛᱮ ᱚᱲᱟᱜ ᱞᱮ ᱵᱮᱱᱟᱣᱟ ᱠᱮᱫᱟ ᱛᱚ᱾ ᱥᱩ ᱫᱚ ᱵᱮᱱᱟᱣ ᱜᱮᱭᱩᱜᱼᱟ, ᱥᱩᱫᱩ ᱟᱨ ᱪᱚᱸᱫᱟ ᱦᱩᱭᱩᱜᱼᱟ᱾
ᱪᱩᱞᱦᱟᱹ ᱨᱮ ᱪᱩᱞᱦᱟᱹ ᱨᱮ ᱫᱚ ᱢᱟᱱᱮ ᱚᱱᱟ ᱚᱱᱟ ᱤᱭᱟᱹ ᱠᱚ ᱠᱚ ᱵᱮᱱᱟᱣᱼᱟ ᱥᱮ ᱯᱤᱴᱷᱟᱹ ᱠᱚ ᱠᱚ ᱵᱮᱱᱟᱣᱮ ᱟᱥᱮ ᱟᱹᱰᱤ ᱡᱩᱨ ᱜᱮ
ᱟᱪᱪᱷᱟ, ᱪᱮᱫ ᱪᱚᱝ ᱯᱤᱴᱷᱟᱹ ᱠᱚ ᱵᱤᱱ ᱵᱮᱱᱟᱣ ᱫᱟᱲᱮᱭᱟᱜ ᱜᱮᱭᱟ ᱥᱮ?
ᱤᱭᱟᱹ ᱤᱧ ᱫᱚ ᱵᱚᱧ ᱵᱮᱱᱟ ᱜᱮ, ᱤᱧ ᱢᱟ ᱵᱮᱱᱟ ᱜᱮ ᱥᱟᱹᱠᱨᱟᱛ ᱫᱚ ᱮᱥᱯᱮᱥᱟᱞᱚ ᱧᱚᱜ᱾ ᱛᱮᱦᱮᱧ ᱤᱧ ᱛᱮᱦᱮᱧ ᱫᱚ ᱤᱧ ᱦᱟᱹᱠᱩ ᱩᱛᱩ ᱞᱮᱫ ᱤᱧ᱾
ᱟᱪᱪᱷᱟ, ᱪᱮᱫ ᱦᱟᱹᱠᱩ?
ᱪᱤᱞᱤ ᱦᱟᱹᱠᱩ ᱠᱟᱱ ᱪᱚ ᱠᱚ? ᱠᱟᱛᱞᱟ ᱥᱮ ᱨᱩᱭ ᱜᱮ ᱠᱚ ᱛᱟᱦᱮᱸ ᱠᱟᱱᱟ ᱵᱟᱝ ᱤᱧ ᱵᱟᱲᱟᱭᱟ᱾ ᱮᱵᱤ ᱠᱚ ᱵᱩᱡᱷᱟᱹᱜ ᱠᱟᱱ ᱛᱟᱦᱮᱼᱟ ᱯᱩᱨᱟᱹ ᱥᱮᱭ ᱡᱚᱡᱚᱫᱤᱭᱮ ᱩᱛᱩ ᱞᱮᱛᱚ ᱥᱮ ᱴᱚᱠ ᱴᱚᱠ ᱟᱹᱰᱤ ᱪᱚᱨᱠᱚ ᱵᱩᱡᱟᱹᱣᱟ ᱛᱟᱦᱮᱱᱟ᱾
ᱟᱪᱪᱷᱟ, ᱵᱟᱲᱟᱭ ᱜᱮ ᱛᱚ ᱦᱮᱸ᱾ ᱤᱭᱟᱹ ᱤᱧ ᱢᱟᱲᱟᱝ ᱦᱚᱸ ᱠᱚ ᱵᱟᱝ ᱠᱟᱱᱟ ᱥᱮ ᱡᱟᱸ ᱯᱩᱴᱤ ᱦᱟᱹᱠᱩ, ᱪᱩᱱᱟ ᱦᱟᱹᱠᱩ ᱧᱟᱢᱚᱜ ᱜᱮ ᱥᱮ? ᱥᱮ ᱚᱱᱟ ᱚᱱᱟ ᱦᱟᱹᱠᱩ ᱛᱮ ᱡᱚᱡᱚ ᱫᱤᱭᱮ ᱚᱱᱟ ᱠᱚ ᱡᱚᱡᱚ ᱫᱤᱭᱮᱢ ᱡᱩᱫᱤ ᱩᱛᱩᱭ ᱟᱢ, ᱟᱹᱰᱤ ᱪᱚᱨᱚᱠ ᱵᱩᱡᱷᱟᱹᱜᱼᱟ᱾ ᱫᱟᱜ ᱢᱟᱺᱰᱤ ᱫᱟᱠᱟ ᱫᱟᱠᱟ ᱟᱨ ᱚᱱᱟ ᱚᱱᱟᱴᱟᱜ ᱚᱱᱟ ᱦᱟᱹᱠᱩ ᱡᱚᱡᱚᱫᱤᱭᱟᱹ, ᱚᱱᱟ ᱦᱟᱹᱠᱩ ᱠᱚ ᱦᱚᱯᱚᱱ ᱦᱚᱯᱚᱱ ᱦᱟᱹᱠᱩ ᱠᱚ,
ᱦᱳᱭ ᱦᱳᱭ, ᱯᱩᱴᱤ ᱦᱟᱹᱠᱩ ᱟ. ᱵᱤ ᱴᱷᱤᱠ ᱵᱩᱡᱷᱟᱜᱼᱟ᱾
ᱟᱯᱮ ᱥᱮᱫ ᱫᱚ ᱵᱟᱝ ᱧᱟᱢᱚᱜ ᱜᱮᱭᱟ, ᱯᱩᱴᱷᱤ ᱦᱟᱹᱠᱩ ᱤᱧ ᱢᱟ ᱧᱮᱞ ᱠᱟᱹᱫᱤᱧ ᱯᱟᱨᱭᱮᱫ ᱫᱟᱲᱟᱱ ᱠᱟᱛᱮ ᱢᱟᱲᱟᱝ ᱦᱟᱠᱩ ᱜᱮ ᱧᱟᱢ ᱜᱮᱭᱟ ᱠᱚ, ᱤᱞᱤᱥ ᱠᱚ ᱛᱟᱨᱯᱚᱨᱮ ᱨᱩᱭ ᱠᱚ, ᱠᱟᱛᱞᱟ ᱠᱚ, ᱵᱷᱤᱴᱠᱤ ᱱᱚᱣᱟ ᱠᱚᱜᱮ ᱧᱟᱢᱚᱜ ᱜᱮᱭᱟ᱾ ᱚᱱᱮ ᱚᱱᱟ ᱦᱚᱯᱚᱱ ᱦᱚᱯᱚᱱ ᱦᱚᱯᱚᱱ ᱵᱟᱝ ᱧᱟᱢᱚᱜ ᱜᱮᱭᱟ᱾
ᱧᱟᱢ ᱠᱚ ᱜᱮᱭᱟᱞᱮ ᱟᱞᱮ ᱡᱚᱢ ᱥᱟᱞᱟ ᱦᱩᱭᱩᱜᱼᱟ ᱥᱮ ᱤᱧ ᱢᱟ ᱡᱚᱠᱷᱚᱱ ᱛᱟᱦᱮᱱᱟ ᱛᱚᱠᱷᱚᱱ ᱦᱟᱛᱟ ᱜᱮᱭᱟ. ᱧ ᱛᱚᱠᱷᱚᱱ ᱫᱟᱭᱟ ᱛᱟ
ᱟᱞᱮ ᱢᱟ ᱵᱟᱡᱟᱨ ᱫᱟᱬᱟᱱ ᱠᱟᱛᱮ ᱧᱮᱞ ᱟᱠᱟᱫᱟᱞᱮ, ᱟᱫᱚ ᱧᱮᱞ ᱠᱟᱛᱮᱜ ᱛᱤᱥ ᱦᱚᱸ ᱵᱟᱝ ᱧᱟᱢ ᱠᱟᱫᱟ ᱱᱚᱝᱠᱟ᱾
ᱟᱞᱮ ᱱᱚᱛᱮ ᱫᱚ ᱢᱤᱫᱴᱟᱝ ᱦᱟᱹᱠᱩ ᱵᱟᱞᱟ ᱦᱤᱡᱩᱜ ᱜᱮᱭᱟ ᱩᱱᱤ ᱜᱮ ᱟᱹᱜᱩ ᱵᱟᱲᱟᱭ ᱜᱮᱭᱟᱭ ᱦᱩᱨᱤ ᱤᱫᱮᱭᱟᱭ᱾ ᱪᱩᱱᱳ ᱢᱟᱪ ᱞᱟᱜᱵᱮ ᱪᱩᱱᱳ ᱢᱟᱪ᱾
ᱟᱪᱪᱷᱟ
ᱥᱟᱱᱛᱟᱲ ᱛᱮᱜᱮ ᱦᱩᱨᱤ ᱜᱮᱭᱟᱭ ᱟᱨ ᱵᱟᱝᱞᱟ ᱛᱮᱦᱚᱸ ᱦᱩᱨᱤ ᱜᱮᱭᱟᱭ᱾
ᱟᱪᱪᱷᱟ, ᱫᱚ ᱥᱟᱱᱛᱟᱲ ᱠᱟᱱᱟᱭ ᱥᱮ
ᱦᱳᱭ ᱥᱟᱱᱛᱟᱲ ᱜᱮ ᱠᱟᱱᱟᱭ, ᱥᱟᱱᱛᱟᱲ ᱜᱮ ᱠᱟᱱᱟᱭ᱾
ᱟᱪᱪᱷᱟ, ᱟᱢᱟᱜ ᱨᱚᱲ ᱴᱟᱜ ᱢᱤᱫᱴᱟᱝ ᱜᱟᱛᱮ ᱠᱚᱲᱟ ᱞᱮᱠᱟ᱾
ᱪᱮᱫ? ᱚᱠᱚᱭ ᱱᱚᱣᱟ ᱜᱮ ᱟᱸᱡᱚᱢ ᱵᱟᱹᱜᱤ ᱛᱟᱦᱮᱸ ᱠᱟᱱᱟ᱾ ᱴᱟᱭᱤᱢ ᱦᱩᱭ ᱮᱱᱟ ᱦᱟᱯᱮ ᱯᱚᱨᱮ ᱛᱮᱞᱟᱝ ᱨᱚᱯᱚᱲᱟ ᱾
ᱟᱪᱪᱷᱟ ᱴᱷᱤᱠ ᱜᱮᱭᱟ᱾